ᱦᱮᱞᱳ
ᱦᱳᱭ ᱡᱚᱦᱟᱨ ᱡᱚᱦᱟᱨ,
ᱦᱮᱸ ᱡᱚᱦᱟᱨ ᱡᱚᱦᱟᱨ᱾ ᱜᱚᱝᱠᱮ ᱛᱟᱦᱚᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱪᱤᱠᱟᱹ ᱫᱚ ᱜᱚᱝᱠᱮ ᱱᱚᱜᱼᱚᱭ ᱛᱮᱦᱮᱧ ᱜᱟᱯᱟ ᱫᱚ ᱱᱚᱜᱼᱚᱭ ᱡᱚᱸᱰᱨᱟ ᱠᱚᱜᱮ ᱵᱮᱱᱟᱣ ᱵᱟᱲᱟᱭ ᱦᱩᱭᱩᱜ ᱠᱟᱱᱟ, ᱪᱟᱥ ᱨᱮᱱᱟᱜ ᱟᱨ ᱪᱮᱫ ᱛᱚᱲᱡᱷᱳᱲ,
ᱪᱮᱫ ᱪᱚᱝ ᱦᱟᱸ ᱱᱟᱦᱟᱸᱜ ᱱᱤᱛᱚᱜ ᱱᱤᱭᱟᱹ ᱥᱤᱡᱤᱱ ᱫᱚ ᱪᱟᱥ ᱫᱚ ᱟᱵᱚᱣᱟᱜ ᱫᱚ?
ᱪᱟᱥ ᱫᱚ ᱱᱤᱛᱚᱜ ᱫᱚ ᱦᱩᱲᱩ ᱟᱨ ᱱᱚᱜᱼᱚᱭ ᱡᱚᱱᱰᱨᱟ ᱠᱚᱜᱮ ᱛᱚ ᱟᱫᱚ ᱡᱚᱝᱰᱨᱟ ᱠᱚᱜᱮ ᱠᱟᱹᱴᱤᱡ ᱵᱚᱱ ᱢᱟᱲᱟᱝᱼᱟ᱾
ᱦᱚᱸ ᱟᱨ ᱱᱷᱟᱜ ᱦᱩᱲᱩ ᱫᱚᱵᱚᱱ ᱯᱚᱨᱮᱭᱮᱜᱼᱟ ᱦᱮᱸ,
ᱯᱚᱨᱮ ᱢᱟᱱᱮ ᱱᱤᱭᱟᱹ ᱛᱟᱞᱟᱛᱮ ᱥᱚ ᱥᱚᱞᱚᱢ ᱞᱚᱴᱚᱢ ᱛᱮᱜᱮ᱾ ᱟᱫᱚ ᱡᱚᱝᱰᱨᱟ ᱫᱚ ᱠᱟᱹᱴᱤᱡ ᱵᱚᱱ ᱢᱟᱲᱟᱝ ᱞᱮᱠᱷᱟᱱ ᱫᱚ ᱪᱟᱸᱬᱮ ᱧᱚᱜ ᱜᱮᱛᱚ ᱱᱚᱣᱟ ᱫᱚ ᱚᱰᱳᱠᱚᱜᱼᱟ ᱯᱷᱚᱞᱚᱱ ᱫᱚ᱾
ᱦᱮᱸ,
ᱟᱪᱪᱷᱟ ᱟᱵᱮᱱ ᱴᱷᱮᱸᱱ ᱟᱹᱞᱤᱧᱟᱜ ᱢᱤᱫᱴᱤᱡ ᱠᱩᱠᱞᱤ?
ᱦᱮᱸ,
ᱱᱚᱜᱼᱚᱭ ᱡᱮ ᱡᱚᱱᱰᱨᱟ ᱵᱚᱱ ᱪᱟᱥᱼᱟ, ᱟᱨ ᱱᱚᱣᱟ ᱪᱟᱥ ᱚᱠᱟᱞᱮᱠᱟ ᱵᱷᱟᱵᱽ ᱛᱮᱵᱚᱱ ᱪᱟᱥ ᱞᱮᱠᱷᱟᱱ ᱠᱟᱹᱴᱤᱡ ᱱᱟᱯᱟᱭᱚᱜᱼᱟ? ᱠᱟᱹᱴᱤᱡ ᱚᱱᱟ ᱵᱟᱨ ᱯᱮ ᱠᱟᱛᱷᱟ ᱵᱮᱱ ᱞᱟᱹᱭ ᱞᱮᱠᱷᱟᱱ ᱠᱟᱹᱴᱤᱡ ᱱᱟᱯᱟᱭ ᱠᱚᱜᱼᱟ?
ᱦᱮᱸ ᱢᱟᱱᱮᱼᱦ ᱡᱟᱦᱟᱸ ᱛᱤᱱᱟᱹᱜ ᱮᱸ ᱵᱟᱲᱟᱭ ᱛᱮᱱᱟᱜ ᱟᱨ ᱪᱮᱫ, ᱡᱟᱦᱟᱸ ᱛᱤᱱᱟᱹᱜ ᱵᱟᱲᱟᱭ ᱟᱠᱟᱱ ᱱᱤᱛᱚᱜ ᱦᱟᱹᱵᱤᱡ ᱛᱮ,
ᱦᱩᱸᱦ,
ᱩᱱᱟᱹᱜ ᱮᱠᱴᱟ ᱫᱚ ᱵᱟᱲᱟᱭ ᱵᱟᱹᱱᱩᱜᱼᱟ, ᱛᱚᱵᱮ ᱡᱟᱦᱟᱸ ᱛᱤᱱᱟᱹᱜ ᱵᱟᱲᱟᱭ ᱢᱮᱱᱟᱜᱼᱟ, ᱩᱱᱟᱹᱜ ᱟᱸᱴ ᱪᱮᱫ ᱞᱤᱧ ᱞᱟᱹᱭ ᱮᱫᱼᱟ ᱦᱮᱸ, ᱢᱟᱱᱮ ᱡᱚᱝᱰᱨᱟ ᱫᱚ ᱱᱤᱸᱠᱟᱹ ᱠᱟᱛᱮᱫ ᱢᱟᱱᱮᱻ ᱟᱞᱮ ᱥᱮᱱ ᱫᱚᱠᱚ ᱨᱚᱦᱚᱭᱟ,
ᱦᱳᱭ,
ᱢᱟᱱᱮ ᱯᱩᱭᱞᱩ ᱢᱚᱴᱟᱢᱩᱴᱤ ᱯᱮ ᱯᱩᱱ ᱫᱤᱱ ᱢᱟᱲᱟᱝ ᱠᱷᱚᱱᱟᱜ ᱠᱟᱲᱟ ᱥᱮ ᱰᱟᱺᱜᱽᱨᱤ ᱛᱮ ᱥᱤ ᱠᱟᱛᱮᱫ
ᱦᱩᱸ
ᱢᱚᱴᱟᱢᱩᱴᱤ ᱮᱛᱚᱢ, ᱮᱛᱚᱢ ᱫᱟᱨᱟᱢ ᱥᱤ ᱵᱟᱲᱟ ᱠᱟᱛ- ᱛᱮᱫ ᱯᱮ ᱯᱩᱱ ᱫᱤᱱ ᱢᱟᱱᱮ ᱜᱷᱟᱸᱥ ᱠᱚ ᱛᱟᱦᱮᱱᱟ ᱛᱚ ᱚᱱᱟ ᱠᱚ
ᱦᱳᱭ
ᱵᱟᱝ ᱜᱚᱡ ᱵᱟᱲᱟ ᱞᱮᱱᱠᱷᱟᱱ ᱛᱚ ᱟᱨ ᱪᱮᱨᱦᱨᱟ ᱫᱚ ᱦᱟᱜ ᱵᱟᱭ ᱜᱟᱱᱚᱜᱼᱟ ᱦᱮᱸ ᱛᱟᱦᱞᱮ ᱠᱷᱟᱱ ᱚᱱᱠᱟ ᱠᱟᱛᱮᱫ ᱢᱚᱴᱟᱢᱩᱴᱤ ᱯᱮ ᱯᱩᱱ ᱫᱤᱱ ᱥᱤ ᱵᱟᱲᱟ ᱠᱟᱛᱮᱫ ᱞᱩᱦᱩᱭ ᱞᱩᱦᱩᱭ ᱠᱟᱛᱮᱫ ᱟᱵᱮᱱ ᱡᱩᱫᱤ ᱵᱮᱱ ᱢᱚᱱᱮᱭᱟ ᱮᱸ ᱥᱮᱭ ᱠᱟᱲᱟ ᱥᱮ ᱰᱟᱹᱝᱨᱤ ᱱᱟᱦᱮᱞ ᱛᱮ ᱡᱩᱫᱤ ᱵᱮᱱ ᱢᱚᱱᱮᱭᱟ ᱚᱱᱟ ᱱᱟᱦᱮᱞ ᱛᱮᱜᱮᱞᱤᱧ ᱨᱚᱦᱚᱭᱟ ᱢᱟᱱᱮ ᱚᱱᱟᱜᱮ ᱟᱨ ᱡᱮᱢᱚᱱ ᱡᱮᱢᱚᱱ ᱥᱤᱜᱼᱟ ᱟᱛᱨᱮ ᱥᱮᱥᱴᱮᱢ ᱚᱱᱠᱟ ᱜᱮ ᱪᱩᱨᱩᱡ ᱤᱫᱤᱭᱟᱠᱚ
ᱪᱩᱨᱩᱡ ᱤᱫᱤ ᱵᱟᱝ
ᱦᱮᱸ
ᱟᱪᱷᱟ
ᱟᱫᱚ ᱡᱩᱫᱤ ᱵᱮᱱ ᱢᱚᱱᱮᱭᱟ ᱟᱹᱞᱤᱧ ᱱᱮᱛᱟᱨ ᱯᱟᱹᱦᱤᱞ ᱫᱚ ᱦᱩᱱᱟᱹᱝ ᱪᱩᱨᱩᱡ ᱤᱫᱤ ᱜᱮ ᱛᱟᱦᱮᱸ ᱞᱮᱱᱟ ᱥᱤᱥᱴᱮᱢ ᱫᱚ ᱟᱨ ᱱᱮᱛᱟᱨ ᱫᱚ ᱡᱩᱜᱽ ᱯᱟᱞᱴᱟᱣ ᱤᱫᱤᱜ ᱠᱟᱱᱟ ᱚᱱᱟ ᱥᱟᱶᱛᱮ ᱟᱵᱚ ᱠᱚᱣᱟᱜ ᱵᱨᱮᱱ ᱦᱚᱸ ᱵᱚᱫᱚᱞ ᱪᱟᱞᱟᱜ ᱠᱟᱱᱟ ᱾
ᱦᱳᱭ ᱟᱨ ᱚᱱᱟ ᱵᱟᱵᱮᱨ ᱠᱚᱛᱮ ᱦᱚᱸᱠᱚ ᱞᱟᱹᱭᱤᱱ ᱜᱚᱫᱮᱫ ᱜᱮᱭᱟ ᱛᱚ ᱱᱮᱛᱟᱨ ᱫᱚ ᱪᱮᱦᱨᱟ ᱧᱮᱞᱚᱜ ᱦᱚᱛᱮᱡ ᱛᱮ ᱦᱳᱭ
ᱯᱟᱹᱦᱤᱞ ᱫᱚ ᱡᱟᱦᱟᱸ ᱡᱚᱸᱰᱨᱟ ᱯᱳᱭᱞᱩ ᱵᱚᱱ ᱪᱟᱥ ᱠᱟᱜ ᱠᱟᱱ ᱛᱟᱦᱮᱱᱟ ᱚᱱᱟ ᱡᱚᱸᱰᱨᱟ ᱡᱟᱦᱟᱸ ᱴᱷᱮᱱ ᱥᱮᱸᱜᱮᱞ ᱠᱤᱢᱵᱟ ᱫᱟᱠᱟ ᱠᱚᱵᱚᱱ ᱤᱥᱤᱱ ᱫᱚ ᱦᱮᱸᱫᱮ ᱴᱚᱱᱟᱜ ᱥᱮᱫᱟᱭᱟᱜ ᱚᱱᱟ ᱦᱟᱥᱟ ᱴᱩᱠᱩᱡ ᱥᱮᱸᱜᱮᱞ ᱪᱮᱛᱟᱱ ᱨᱮᱵᱚᱱ ᱫᱚᱦᱚ ᱠᱟᱜ ᱠᱟᱱ ᱛᱟᱦᱮᱱᱟ ᱡᱚᱸᱰᱨᱟ ᱚᱱᱟ ᱡᱚᱸᱰᱨᱟ ᱫᱚ ᱛᱮᱦᱮᱧ ᱜᱟᱯᱟ ᱛᱮᱫᱚ ᱦᱮᱸᱫᱮ ᱠᱚᱜ ᱠᱟᱱ ᱛᱟᱦᱮᱱ ᱛᱟᱵᱚᱱᱟ ᱾
ᱟᱹᱰᱤ ᱢᱚᱸᱡᱽ ᱠᱟᱛᱷᱟ ᱵᱮᱢ ᱞᱟᱹᱭ ᱠᱮᱫᱟ᱾
ᱟᱨ ᱚᱱᱟ ᱦᱮᱸᱫᱮ ᱡᱚᱸᱰᱨᱟ ᱜᱮ ᱩᱨ ᱥᱟᱞᱟ ᱠᱟ ᱠᱟᱛᱮᱫ ᱫᱟᱜ ᱨᱮ ᱢᱚᱴᱟᱢᱩᱴᱤ ᱛᱤᱨᱤᱥ ᱢᱤᱱᱤᱴ ᱜᱟᱱ ᱡᱚᱵᱮ ᱠᱟᱛᱮᱫ ᱚᱱᱮ ᱚᱱᱟ ᱡᱟᱦᱟᱸ ᱵᱮᱱ ᱞᱟᱹᱭ ᱠᱮᱫ ᱵᱟᱵᱮᱨ ᱛᱮ ᱫᱟᱨ ᱜᱟᱰᱟ ᱴᱟᱱᱟᱣ ᱠᱟᱛᱮᱫ ᱪᱮᱨᱦᱟ ᱥᱟᱺᱦᱤᱡ ᱢᱤᱫ ᱢᱚᱠᱟ ᱥᱮ ᱢᱤᱫ ᱵᱤᱛᱟᱹ ᱯᱷᱟᱨᱟᱠ ᱯᱷᱟᱨᱟᱠ ᱢᱟᱱᱮ ᱪᱩᱨᱩᱡ ᱤᱫᱤ ᱞᱮᱠᱟᱜᱮ
ᱦᱳᱭ
ᱦᱮᱸ ᱟᱨᱯᱚᱨᱮ ᱛᱤ ᱠᱤᱢᱵᱟ ᱠᱟᱴᱟ ᱛᱮ ᱟᱨ ᱪᱮᱫ ᱚᱱᱟᱢ ᱦᱟᱛᱟᱣ ᱤᱫᱤ ᱦᱩᱸ ᱟᱨᱚ ᱚᱱᱟ ᱥᱟᱶᱛᱮ ᱵᱤᱵᱷᱤᱱᱱᱚ ᱨᱚᱠᱚᱢᱟᱜ ᱢᱮᱱᱟᱜᱼᱟ ᱟᱵᱚ ᱡᱮᱢᱚᱱ ᱦᱩᱭᱩᱜ ᱠᱟᱱᱟ᱾ ᱢᱟᱞᱦᱟᱱ ᱥᱮ ᱜᱷᱟᱸᱜᱽᱨᱟ ᱢᱮᱱᱫᱚ ᱵᱷᱩᱨᱵᱩᱴᱤ
ᱦᱳᱭ ᱦᱳᱭ
ᱦᱮᱸ ᱚᱱᱟ ᱠᱚ ᱢᱮᱱᱟᱜᱼᱟ ᱥᱟᱶᱛᱮ ᱟᱨᱚ ᱢᱤᱫᱴᱤᱡ ᱢᱮᱱᱟᱜᱼᱟ ᱚᱱᱟ ᱫᱚ ᱦᱳᱭᱛᱳ ᱟᱵᱮᱱ ᱫᱚ ᱩᱱᱟᱹᱜ ᱡᱟᱹᱱᱤᱡ ᱵᱟᱵᱮᱱ ᱵᱟᱲᱟᱭᱟ
ᱦᱳᱭ ᱞᱟᱹᱭᱵᱤᱱ
ᱚᱱᱟ ᱡᱟᱬᱤ ᱠᱚ ᱢᱮᱛᱟᱣᱟᱜᱼᱟ ᱚᱱᱟ ᱫᱚ ᱢᱤᱫᱴᱤᱡ ᱵᱟᱵᱮᱨ ᱠᱟᱱᱟ ᱦᱮᱸ
ᱦᱚ ᱦᱚᱭ ᱚᱱᱟ ᱦᱚᱸ ᱟᱸᱡᱚᱢ ᱛᱮᱞᱤᱧ ᱟᱸᱡᱚᱢ ᱠᱟᱫᱟ ᱧᱮᱞ ᱫᱚ ᱚᱱᱠᱟ ᱫᱚ ᱱᱟᱦᱟᱜ ᱵᱟᱞᱤᱧ ᱧᱮᱞ ᱠᱟᱫᱟ ᱟᱹᱞᱤᱧ ᱫᱚ
ᱛᱮ ᱟᱞᱮ ᱫᱤᱥᱚᱢ ᱫᱚ ᱡᱟᱦᱟᱸ ᱞᱮᱠᱟ ᱡᱚᱸᱰᱨᱟ ᱠᱚ ᱪᱟᱥᱟ ᱥᱮ
ᱦᱳᱭ
ᱚᱱᱠᱟᱜᱮ ᱢᱟᱱᱮ ᱡᱟᱹᱬᱤ ᱦᱚᱸᱠᱚ ᱪᱟᱥᱟ
ᱡᱟᱹᱬᱤ ᱦᱚᱸ ᱵᱟᱝ
ᱦᱳᱭ ᱡᱟᱬᱤ ᱫᱚ ᱢᱟᱱᱮ ᱵᱩᱦᱩᱛ ᱨᱚᱠᱚᱢ ᱠᱟᱡᱽ ᱨᱮ ᱮᱢᱟᱭ ᱡᱮᱢᱚᱱ ᱠᱤ ᱵᱩᱨᱩ ᱥᱮ ᱡᱟᱦᱟᱸ ᱥᱮᱫ ᱜᱮᱵᱮᱱ ᱪᱟᱞᱟᱜᱼᱟ ᱦᱮᱸ
ᱦᱩᱸ
ᱚᱱᱛᱮ ᱠᱷᱚᱱ ᱚᱱᱛᱮ ᱠᱷᱚᱱ ᱥᱟᱦᱟᱱ ᱟᱹᱜᱩ ᱵᱮᱱ ᱢᱚᱱᱮᱭᱟ ᱚᱸᱰᱮ ᱵᱚᱡᱷᱟ ᱜᱟᱱᱚᱜ ᱟᱸ ᱮᱨᱯᱚᱨ ᱟᱵᱚ ᱡᱟᱦᱟᱸ ᱥᱮᱫᱟᱭ ᱦᱟᱯᱲᱟᱢ ᱠᱚᱠᱚ ᱵᱮᱱᱟᱣ ᱟᱠᱟᱫ ᱚᱱᱟ ᱡᱟᱦᱟᱸ ᱡᱚᱢ ᱠᱟᱴ ᱨᱮᱱᱟᱜ ᱯᱟᱨᱠᱚᱢ ᱚᱱᱟ ᱠᱚᱦᱚᱸ ᱢᱟᱱᱮ ᱜᱟᱞᱟᱝ ᱥᱮ ᱦᱮᱸ ᱜᱟᱞᱟᱝ ᱥᱮ ᱛᱮᱧ ᱢᱮᱱᱛᱮ ᱠᱚ ᱩᱪᱷᱟᱹᱱ ᱟᱠᱟᱫ ᱫᱚ ᱚᱱᱠᱟ ᱟᱨ ᱪᱮᱫ ᱜᱟᱱᱚᱜᱼᱟ ᱾
ᱴᱷᱤᱠ ᱟᱹᱰᱤ ᱢᱚᱸᱡᱽ ᱠᱟᱛᱷᱟ ᱵᱮᱱ ᱞᱟᱹᱭ ᱠᱮᱫᱟ ᱾
ᱦᱮᱸ ᱛᱟᱞᱦᱮ ᱜᱚᱝ ᱠᱮ ᱟᱯᱮ ᱥᱮᱱ ᱫᱚ ᱡᱚᱱᱰᱽᱨᱟ ᱠᱚᱫᱚ ᱯᱮ ᱨᱚᱦᱚᱭ ᱢᱟᱲᱟᱝ ᱜᱚᱫ ᱠᱟᱜᱼᱟ ᱡᱟᱹᱱᱤᱡ ᱠᱷᱟᱱ?
ᱨᱚᱦᱚᱭ ᱫᱚ ᱟᱞᱮᱫᱚ ᱦᱟᱱᱟ ᱟᱹᱫᱤᱢ ᱥᱮᱨᱣᱟ ᱨᱮᱱᱟᱜ ᱡᱟᱦᱟᱸ ᱞᱮᱠᱟ ᱯᱨᱚᱥᱮᱥ ᱚᱱᱠᱟᱜᱮ ᱟᱞᱮ ᱫᱚ ᱢᱟᱱᱮ ᱩᱱᱟᱹᱜ ᱮᱠᱴᱟ ᱫᱚ ᱵᱟᱞᱮ ᱟᱯᱰᱮᱴ ᱠᱟᱱᱟ ᱾
ᱚ
ᱟᱞᱮ ᱥᱮᱱ ᱫᱚ ᱠᱟᱲᱟ ᱥᱮ ᱰᱝᱨᱤ ᱡᱚᱲᱟᱣ ᱠᱟᱛ ᱡᱟᱦᱟᱸ ᱫᱚ ᱚᱱᱮ ᱞᱟᱭᱤᱱ ᱞᱟᱭᱤᱱ ᱛᱮ ᱢᱮᱱ ᱫᱚ ᱩᱱᱠᱤᱱᱟᱜ ᱛᱟᱭᱚᱢ ᱛᱟᱭᱚᱢ ᱛᱮᱜᱮᱢ ᱪᱩᱨᱩᱡ ᱤᱫᱤᱭᱟ ᱚᱱᱟ ᱜᱟᱰᱟ ᱜᱟᱰᱟ ᱛᱮᱜᱮ ᱾ ᱚᱱᱱᱟ ᱯᱨᱚᱥᱮᱥ ᱛᱮ ᱢᱮᱱᱟᱠᱚ ᱚᱱᱟ ᱫᱚ ᱢᱤᱫᱴᱟᱹᱝ ᱡᱟᱦᱟᱸ ᱟᱵᱚᱣᱟᱜ ᱚᱱᱟ ᱥᱟᱥᱛᱚᱨ ᱞᱮᱠᱟᱱᱟ
ᱦᱮᱸ ᱾
ᱟᱫᱚ ᱦᱳᱭᱛᱳ ᱱᱤᱛᱳ ᱫᱚ ᱠᱟᱹᱴᱤᱡ ᱵᱚᱱ ᱟᱯᱰᱮᱴ ᱧᱚᱜ ᱠᱟᱱᱟ ᱛᱚ ᱵᱟᱠᱷᱟᱱ ᱫᱚ ᱯᱟᱹᱦᱤᱞ ᱫᱚ ᱚᱱᱠᱟ ᱜᱮᱵᱚᱱ ᱪᱟᱥ ᱟᱹᱜᱩᱭᱮᱛ ᱛᱟᱦᱮᱸᱱᱟ ᱾
ᱴᱷᱤᱠ ᱾
ᱦᱳᱭ ᱾ ᱢᱟᱱᱮ ᱚᱱᱟ ᱫᱚ ᱯᱨᱚᱥᱮᱥ ᱛᱮᱜ ᱠᱟᱹᱴᱤᱡ ᱞᱤᱧ ᱞᱟᱹᱭ ᱟᱵᱤᱱ ᱠᱟᱱᱟ ᱵᱟᱨᱯᱮ ᱠᱟᱛᱷᱟ
ᱦᱮᱸ ᱢᱟ ᱞᱟᱹᱭ ᱵᱤᱱ ᱾
ᱠᱟᱲᱟ ᱰᱟᱹᱝᱨᱤ ᱠᱚ ᱵᱚᱱ ᱡᱚᱲᱟᱣ ᱠᱚᱣᱟ ᱥᱮ ᱟᱫᱚ ᱡᱟᱦᱟᱸ ᱞᱟᱹᱭᱤᱱ ᱞᱟᱹᱭᱤᱱ ᱛᱮᱵᱚᱱ ᱪᱩᱨᱩᱡ ᱤᱫᱤ
ᱦᱩᱸ ᱾
ᱚᱱᱱᱟ ᱯᱨᱚᱥᱮᱥ ᱫᱚ ᱢᱤᱛᱴᱟᱹᱝ ᱯᱟᱹᱦᱤᱞᱟᱜ ᱯᱨᱚᱥᱮᱥ ᱠᱟᱱᱟ ᱾ ᱱᱚᱣᱟ ᱯᱨᱚᱥᱮᱥ ᱛᱮᱫᱚ ᱱᱚᱣᱟ ᱯᱨᱚᱥᱮᱥ ᱛᱮᱫᱚ ᱪᱮᱫ ᱞᱤᱧ ᱢᱮᱱᱟ ᱡᱟᱦᱟᱸ ᱫᱟᱨᱮᱜᱼᱟ
ᱦᱮᱸ ᱾
ᱥᱤᱢ ᱠᱚ ᱥᱮ ᱟᱨᱦᱚᱸ ᱟᱭᱢᱟᱱ ᱢᱮᱱᱟᱜ ᱠᱚᱣᱟ ᱛᱚ ᱡᱟᱛᱮ ᱟᱞᱚ ᱠᱚ ᱯᱟᱥᱠᱟ ᱩᱰᱳᱠ ᱪᱮᱬᱮ ᱪᱩᱯᱨᱩᱫ ᱥᱤᱢ
ᱚᱱᱟ ᱠᱷᱟᱱ ᱫᱚ ᱪᱮᱦᱨᱟ ᱥᱟᱺᱦᱤᱡ ᱛᱚᱯᱟ ᱪᱟᱞᱟᱜᱼᱟ ᱾ ᱡᱟᱝ ᱛᱮᱫ ᱫᱚ ᱠᱷᱟᱱ ᱫᱚᱢᱮ ᱠᱚ ᱥᱤᱢ ᱠᱚ ᱢᱮᱱᱟᱜ ᱠᱚᱣᱟ ᱛᱚ ᱱᱩᱠᱩ ᱠᱚ ᱯᱟᱥᱠᱟ ᱡᱚᱢ ᱞᱮᱠᱷᱟᱱ ᱫᱚ ᱚᱱᱟ ᱫᱚ ᱠᱷᱟᱴᱟᱣ ᱛᱮᱫ ᱵᱮᱠᱟᱨᱚᱜᱼᱟ ᱾
ᱦᱩᱸ ᱦᱩᱸ ᱾
ᱚᱱᱮ ᱚᱱᱟ ᱥᱤᱥᱴᱟᱢ ᱛᱮ ᱛᱟᱨᱯᱚᱨ ᱫᱟᱨᱮ ᱵᱟᱲᱟ ᱠᱟᱛᱮᱫ ᱦᱚᱸ ᱢᱮᱨᱚᱢ ᱠᱚ ᱰᱟᱹᱝᱨᱤ ᱠᱚ ᱩᱱᱠᱩ ᱠᱚ ᱡᱟᱛᱮ ᱟᱞᱚ ᱠᱚ ᱡᱚᱢ ᱫᱟᱲᱮᱜ ᱢᱟ ᱚᱱᱟᱛᱮ ᱜᱷᱮᱨᱟ ᱦᱚᱸᱞᱮ ᱜᱷᱮᱨᱟᱭ ᱜᱮᱭᱟ ᱟᱞᱮ ᱫᱚ ᱾
ᱠᱷᱤᱡᱩᱨ ᱠᱚ ᱛᱟᱞᱮ ᱠᱚ ᱚᱱᱟ ᱠᱚᱛᱮᱞᱮ ᱜᱷᱮᱨᱟᱭᱟ ᱡᱟᱛᱮ ᱚᱱᱟ ᱨᱚᱯᱷᱟ ᱛᱟᱦᱮᱸᱱ ᱢᱟ ᱾ ᱟᱞᱚ ᱠᱚ ᱡᱚᱢ ᱢᱟ ᱚᱱᱮ ᱚᱱᱠᱟᱱᱟᱜ ᱾
ᱦᱮᱸ ᱜᱚᱝᱠᱮ ᱱᱮᱛᱟᱨ ᱢᱟ ᱟᱞᱮ ᱥᱮᱱ ᱢᱟ ᱜᱷᱮᱨᱟ ᱢᱟᱛᱚ, ᱦᱟᱱᱮ ᱪᱮᱫ ᱚᱱᱟ ᱦᱟᱹᱠᱩ ᱞᱮᱠᱟᱱᱟᱜ ᱡᱟᱞᱟᱢ ᱠᱚ ᱟᱹᱜᱩ ᱠᱟᱛᱮᱜ ᱠᱚ ᱜᱷᱮᱨᱟᱭᱟ ᱾ ᱞᱤᱞ ᱞᱤᱞ ᱥᱮ ᱡᱟᱜᱮ ᱡᱟᱦᱟᱸ ᱞᱮᱠᱟ ᱧᱮᱞᱚᱜᱼᱟ ᱾ ᱦᱮᱸ ᱟᱫᱚ ᱚᱱᱟ ᱠᱚᱨᱮ ᱫᱚ ᱟᱹᱰᱤ ᱜᱟᱱ ᱢᱟᱱᱮ ᱪᱮᱬᱮ ᱪᱩᱯᱨᱩ ᱩᱱᱠᱩ ᱦᱚᱸᱠᱚ ᱯᱟᱹᱥᱤ ᱜᱚᱫᱚᱜ ᱜᱮᱭᱟ ᱾
ᱦᱚᱭ ᱾
ᱟᱞᱮ ᱥᱮᱱ ᱦᱚᱸ ᱢᱚᱴᱟᱢᱩᱴᱤ ᱢᱤᱫ ᱵᱟᱨ ᱫᱚ ᱦᱮᱡ ᱫᱚ ᱦᱮᱡ ᱟᱠᱟᱱᱟ ᱢᱟᱱᱮ ᱩᱱᱟᱹᱜ ᱮᱠᱴᱟ ᱫᱚ, ᱟᱹᱣᱨᱤ ᱯᱟᱥᱱᱟᱜᱼᱟ ᱚᱱᱟ ᱠᱚᱫᱚ ᱾ ᱢᱮᱱᱠᱷᱟᱱ ᱦᱟᱸᱜ ᱫᱤᱱ ᱫᱤᱱ ᱛᱮ ᱚᱱᱟ ᱠᱚᱦᱚᱸ ᱦᱤᱡᱩᱜ ᱜᱮᱭᱟ ᱱᱷᱟᱜ ᱾
ᱴᱷᱤᱠ ᱴᱷᱤᱠ ᱛᱚᱵᱮ ᱜᱚᱢᱠᱮ ᱟᱵᱮᱱ ᱡᱟᱦᱟᱸ ᱠᱟ ᱛᱷᱟ ᱢᱤᱫ ᱠᱟᱹᱴᱤᱡ ᱢᱟᱲᱟᱝ ᱵᱮᱱ ᱞᱟᱹᱭ ᱠᱮᱫᱟ ᱥᱮ ᱡᱮ ᱚᱱᱮ ᱱᱟᱦᱮᱞ ᱛᱮ ᱱᱟᱦᱮᱞ ᱛᱟᱭᱚᱢ ᱛᱮ ᱡᱟᱦᱟᱸ ᱪᱩᱨᱩᱡ, ᱚᱵᱚᱥᱚᱭ ᱚᱱᱟ ᱦᱚᱸ ᱠᱟᱨᱮᱠ ᱜᱮᱵᱮᱱ ᱞᱟᱹᱭ ᱠᱮᱜᱼᱟ ᱠᱟᱨᱚᱱ ᱟᱞᱮ ᱥᱮᱱ ᱦᱚᱸ ᱦᱚᱞᱟ ᱢᱟᱫᱷᱮᱨ ᱥᱮ ᱟᱞᱮᱜᱮ ᱟᱨ ᱪᱮᱫ, ᱚᱱᱠᱟ ᱢᱟᱱᱮ ᱚᱱᱠᱟ ᱠᱟᱛᱮᱫ ᱫᱟᱨ ᱜᱟᱰᱟ ᱞᱟ ᱠᱟᱛᱮᱫ ᱚᱱᱮ ᱡᱚᱸᱰᱨᱟ ᱢᱟ, ᱪᱩᱨᱩᱡ ᱦᱩᱭᱮᱱ ᱜᱮᱭᱟ ᱛᱟᱦᱚᱞᱮ ᱠᱷᱟᱱ ᱯᱚᱨᱮ ᱚᱱ ᱠᱟᱜᱮ ᱢᱚᱴᱟᱢᱩᱴᱤ ᱥᱤᱢ ᱥᱮ ᱡᱟᱜᱮ ᱡᱟᱦᱟᱸ ᱪᱤᱞᱤ ᱥᱩᱠᱨᱤ ᱛᱩᱠᱨᱤ ᱦᱮᱸ, ᱢᱟᱱᱮ ᱦᱩᱴᱟᱹ ᱠᱟᱛᱮᱫ ᱠᱚ ᱚᱰᱚᱠ ᱜᱤᱰᱤ ᱵᱟᱲᱟ ᱣᱟᱠᱟᱜᱼᱟ ᱾
ᱦᱚᱸᱻ
ᱟᱪᱪᱷᱟ ᱾ ᱟᱹᱰᱤ ᱱᱟᱯᱟᱭ ᱠᱟᱛᱷᱟ ᱾
ᱦᱩᱸᱻ
ᱛᱟᱨᱯᱚᱨ ᱛᱟᱦᱚᱞᱮ ᱦᱳᱲᱳ ᱪᱟᱣᱞᱮ ᱠᱚᱫᱚ ᱪᱮᱫ ᱞᱮᱠᱟ
ᱦᱳᱲᱳ ᱪᱟᱣᱞᱮ ᱢᱟ, ᱱᱚᱜᱼᱚᱭ ᱛᱚ ᱱᱚᱜᱼᱚᱭ ᱜᱮ ᱪᱟᱨᱟ ᱢᱟ ᱜᱤᱰᱤ ᱦᱩᱭ ᱟᱠᱟᱱᱟ ᱛᱚᱵᱮ, ᱱᱮᱥ ᱞᱮᱠᱟ ᱫᱚ ᱱᱷᱟᱜ ᱞᱟᱹᱭ ᱫᱚ ᱟᱨ ᱵᱟᱝ ᱜᱟᱱᱚᱜ ᱠᱟᱱᱟ ᱡᱟᱣ ᱥᱮᱨᱢᱟ ᱫᱚ ᱢᱚᱴᱟᱢᱩᱴᱤ ᱵᱷᱟᱹᱜᱤ ᱜᱮ, ᱦᱩᱭ ᱞᱮᱱᱟ ᱛᱚᱵᱮ ᱱᱮᱥᱟᱜ ᱫᱚ ᱱᱷᱟᱜ, ᱯᱷᱚᱞᱚᱯᱷᱚᱞ ᱵᱟᱵᱚᱱ ᱧᱮᱞ ᱞᱮᱠᱷᱟᱡ ᱢᱟ ᱞᱟᱹᱭ ᱢᱟ ᱵᱟᱵᱚ ᱫᱟᱲᱮᱭᱟᱜᱼᱟ ᱦᱮᱸ ᱥᱮ ᱵᱟᱝ ᱾
ᱦᱳᱭᱻ
ᱦᱩᱸᱻ
ᱱᱚᱣᱟ ᱫᱚ ᱫᱟᱜ ᱡᱟᱹᱲᱤ ᱩᱯᱚᱨ ᱦᱚᱸᱛᱚ ᱱᱤᱨᱵᱷᱚᱨᱟ ᱾
ᱦᱩᱸᱻ ᱛᱟᱨ ᱪᱷᱟᱲᱟ ᱱᱚᱜᱼᱚᱭ ᱡᱮ ᱡᱚᱱᱰᱨᱟ ᱪᱟᱥ, ᱞᱟᱝ ᱞᱟᱹᱭ ᱠᱮᱫᱟ ᱟᱵᱮᱱ ᱦᱚᱸ ᱥᱮ ᱟᱹᱞᱤᱧ ᱦᱚᱞᱤᱧ ᱞᱟᱹᱭ ᱠᱮᱫᱟ ᱾
ᱦᱳᱭᱻ
ᱯᱟᱹᱦᱤᱞ ᱫᱚ ᱢᱟᱱᱮ, ᱯᱟᱹᱦᱤᱞ ᱫᱚ ᱡᱚᱛᱚ ᱠᱷᱚᱱᱟᱜ ᱥᱚᱨᱮᱥ ᱟᱵᱚᱣᱟᱜ ᱡᱚᱢᱼᱧᱩ ᱫᱚ ᱛᱟᱦᱮᱸ ᱞᱮᱱᱟ ᱾ ᱥᱮᱫᱟᱭ ᱦᱟᱯᱲᱟᱢ ᱠᱚᱣᱟᱜ ᱢᱚᱪᱟ ᱨᱮᱞᱤᱧ ᱟᱸᱡᱚᱢ ᱞᱮᱫᱟ ᱵᱟᱝ ᱢᱮᱱᱛᱮ ᱡᱚᱸᱰᱨᱟ ᱜᱮ ᱛᱟᱦᱮᱸ ᱞᱮᱱᱟ ᱟᱵᱚᱣᱟᱜ ᱢᱟᱱᱮ ᱱᱟᱢᱵᱟᱨ ᱚᱣᱟᱱ ᱡᱚᱢᱼᱧᱩ ᱫᱚ ᱟᱨ ᱪᱮᱫ
ᱮᱠᱫᱚᱢ
ᱦᱩᱸ
ᱱᱚᱣᱟ ᱦᱩᱲᱩ ᱪᱟᱣᱞᱮ ᱫᱚ ᱱᱚᱜᱼᱚᱭ ᱛᱮᱦᱮᱧ ᱜᱟᱯᱟ ᱦᱮᱡ ᱟᱠᱟᱱᱟ ᱛᱚ ᱢᱟᱱᱮ ᱥᱮᱫᱟᱭ ᱦᱟᱯᱲᱟᱢ ᱠᱚᱫᱚ ᱡᱚᱸᱰᱨᱟ ᱠᱚ ᱡᱮ ᱡᱟᱱᱦᱮ ᱵᱮᱱ ᱞᱟᱹᱭ ᱚᱱᱟ ᱠᱚᱫᱚ ᱟᱵᱚ ᱠᱚᱫᱚ ᱩᱱᱮ ᱮᱠᱴᱟ ᱫᱚ ᱵᱟᱵᱚᱱ ᱧᱮᱞ ᱠᱟᱫᱟ ᱠᱤᱱᱛᱩ ᱞᱩᱛᱩᱨ ᱛᱮᱜᱮ ᱵᱚᱱ ᱟᱸᱡᱚᱢ ᱠᱟᱫᱟ ᱪᱤᱲᱤ ᱡᱟᱱᱮ ᱚᱱᱟ ᱠᱚ ᱮᱢᱟᱱ ᱮᱢᱟᱱ ᱟᱨᱚ ᱢᱮᱱᱟᱜᱼᱟ ᱠᱤᱱᱛᱩ ᱡᱚᱱᱰᱨᱟ ᱫᱚ ᱚᱱᱟ ᱠᱚ ᱢᱚᱫᱽᱫᱷᱮ ᱨᱮ ᱠᱟᱹᱴᱤᱡ ᱱᱚᱢᱵᱚᱨ ᱳᱣᱟᱱ ᱡᱟᱦᱟᱸ ᱵᱮᱱ ᱞᱟᱹᱭ ᱠᱮᱫ ᱫᱚ ᱱᱚᱣᱟ ᱫᱚ ᱱᱚᱢᱵᱚᱨ ᱳᱣᱟᱱ ᱠᱟᱱ ᱛᱟᱦᱮᱸ ᱠᱟᱱᱟ
ᱦᱩᱸ ᱛᱟᱨᱯᱚᱨ ᱚᱱᱟ ᱩᱱᱟᱹᱜ ᱩᱱᱟᱹᱜ ᱮᱠᱴᱟ ᱢᱟᱲᱟᱝ ᱥᱮᱱᱟᱜ ᱜᱚᱞᱯᱚ ᱫᱚ ᱦᱟᱸᱜ ᱵᱟᱹᱞᱤᱧ ᱵᱟᱲᱟᱭᱟ ᱛᱚᱵᱮ ᱱᱤᱭᱟᱹ ᱡᱚᱸᱰᱨᱟ ᱡᱩᱜᱽ ᱫᱚ ᱱᱟ ᱦᱳᱭ ᱟᱯᱲᱮ ᱠᱚᱨᱮᱱ ᱵᱟᱵᱟ ᱛᱮᱠᱚ ᱥᱮ ᱫᱟᱫᱩ ᱛᱠᱚ ᱩᱱᱠᱩ ᱠᱚᱫᱚ ᱠᱚ ᱧᱟᱢ ᱟᱠᱟᱜᱼᱟ ᱚᱱᱟ ᱛᱚ ᱚᱱᱟ ᱫᱚ ᱵᱟᱲᱟᱭ ᱢᱮᱱᱟᱜᱼᱟ
ᱦᱳᱭ
ᱯᱟᱦᱤᱞ ᱫᱚ ᱢᱟᱱᱮ ᱡᱚᱸᱰᱨᱟ ᱫᱚᱠᱚ ᱪᱟᱥᱮᱫ ᱛᱟᱦᱮᱱᱟ ᱟᱹᱰᱤ ᱡᱳᱨ ᱠᱚ ᱪᱟᱥᱮᱫ ᱛᱟᱦᱮᱸᱱᱟ ᱟᱵᱚ ᱫᱚ ᱱᱮᱛᱟᱨᱟᱜ ᱡᱩᱜᱽ ᱨᱮᱫᱚ ᱧᱮᱞᱚᱜ ᱠᱟᱱᱟ ᱥᱩᱫᱩ ᱡᱚᱢ ᱞᱮᱠᱟ ᱠᱟ ᱱᱟᱥᱮᱱᱟᱜ ᱵᱚᱱ ᱪᱟᱥ ᱮᱫᱼᱟ ᱦᱮᱸ ᱤᱱᱟᱹ ᱠᱷᱟᱱ ᱜᱮ ᱢᱟᱱᱮ ᱟᱞᱚ ᱵᱷᱟᱭ ᱞᱮᱠᱟ ᱟᱨ ᱪᱮᱫ
ᱦᱳᱭ ᱨᱟᱯᱟᱜ ᱡᱚᱢ ᱞᱮᱠᱟ ᱡᱟᱦᱟᱸ ᱫᱚ
ᱦᱮᱸ ᱦᱮᱸ
ᱟᱨ ᱯᱟᱹᱦᱤᱞ ᱫᱚ ᱚᱱᱟᱜᱮ ᱰᱟᱝᱨᱟ ᱦᱟᱱᱟ ᱜᱟᱹᱰᱤᱛᱮ ᱵᱚᱡᱷᱟ ᱵᱚᱡᱷᱟ ᱢᱟᱱᱮ ᱠᱩᱫᱟᱹ ᱠᱩᱫᱟᱹ ᱦᱤᱡᱩᱜ ᱠᱟᱱ ᱛᱟᱦᱮᱱᱟ ᱞᱳᱰ ᱠᱟᱛᱮ, ᱮᱛ ᱚᱱᱠᱟ ᱠᱚ ᱞᱟᱹᱭᱟᱛᱚ ᱟᱹᱞᱤᱧ ᱞᱤᱧ ᱟᱸᱡᱚᱢᱟ,
ᱦᱮᱸ ᱦᱮᱸ ᱟᱨ ᱯᱟᱹᱦᱤᱞ ᱢᱟᱛᱚ ᱯᱟᱹᱦᱤᱞ ᱠᱚ ᱞᱟᱹᱭᱟ ᱦᱟᱯᱲᱟᱢ ᱠᱚ ᱡᱮ ᱟᱞᱮᱫᱚ ᱢᱟᱥ ᱨᱮ ᱢᱤᱫ ᱫᱷᱟᱣ ᱜᱮ ᱫᱟᱠᱟᱞᱮ ᱡᱚᱢᱮᱫ ᱛᱟᱦᱮᱱᱟ ᱚᱱᱟ ᱦᱚᱸ ᱟᱹᱰᱤ ᱠᱚᱚᱨᱪ ᱢᱚᱴᱚᱚᱡ ᱯᱮ ᱯᱩᱱ ᱫᱤᱱ ᱠᱷᱟᱴᱟᱣ ᱠᱟᱛᱮᱫ ᱠᱚ ᱯᱩᱭᱥᱟᱹᱭᱮᱫ ᱛᱟᱦᱮᱱᱟ ᱫᱤᱠᱩ ᱥᱮ ᱪᱷᱟᱟᱹᱛᱤᱠ ᱴᱷᱮᱱ ᱟᱵᱚ ᱥᱟᱱᱛᱟᱲ ᱱᱮᱛᱟᱨ ᱢᱟ ᱚᱱᱠᱟ ᱢᱟ ᱵᱟᱵᱚ ᱛᱟᱦᱮᱸ ᱞᱮᱱᱟ ᱛᱟᱦᱮ ᱩᱱ ᱥᱚᱢᱚᱭ ᱢᱟᱥ ᱨᱮ ᱢᱤᱫ ᱫᱷᱟᱣ ᱜᱟᱱ ᱢᱚᱴᱟᱢᱩᱴᱤ ᱫᱩᱥᱚ ᱜᱨᱟᱢ ᱥᱮ ᱟᱲᱟᱭ ᱥᱚ ᱜᱨᱟᱢ ᱥᱮ ᱯᱟᱸᱪᱥᱚ ᱜᱟᱱ ᱜᱮᱠᱚ ᱟᱹᱜᱩᱭᱮᱫ ᱛᱟᱦᱮᱱᱟ ᱪᱟᱣᱞᱮ ᱤᱱᱟᱹᱜᱮ ᱵᱷᱟᱜᱽ ᱵᱟᱴ ᱟᱴᱟ ᱠᱟᱛᱮᱫ ᱟᱹᱰᱤ ᱡᱳᱨ ᱠᱚ ᱡᱚᱢᱮᱫ ᱛᱟᱦᱮᱱᱟ, ᱢᱟᱱᱮ ᱡᱟᱦᱟᱸ ᱫᱚ ᱥᱠᱲᱤ ᱱᱮᱛᱟᱨ ᱢᱟ ᱦᱤᱨᱤᱡ ᱯᱟᱹᱥᱤᱡ ᱵᱚᱱ ᱡᱚᱢᱮᱜᱼᱟ ᱥᱮ ᱯᱟᱹᱦᱤᱞ ᱫᱚ ᱡᱟᱦᱟᱸ ᱦᱤᱨᱤᱡ ᱯᱟᱹᱥᱤᱨᱚᱜ ᱠᱟᱱ ᱛᱟᱦᱮᱸᱫ ᱚᱱᱟ ᱠᱚᱦᱚᱸ ᱦᱟᱞᱟᱝ ᱜᱩᱴᱭᱟᱹᱣ ᱠᱟᱛᱮ ᱠᱚ ᱡᱚᱢᱮᱫ ᱛᱟᱦᱮᱸᱜᱼᱟ
ᱮᱠᱫᱚᱢ
ᱟᱨ ᱡᱟᱦᱟᱸ ᱡᱚᱸᱰᱨᱟ ᱫᱟᱜ ᱢᱟᱹᱲᱤ ᱠᱚᱨᱮᱱᱟᱜ ᱡᱟᱦᱟᱸ ᱥᱤᱵᱤᱞ ᱚᱱᱟ ᱨᱮᱱᱟᱜ ᱫᱚ ᱠᱟᱹᱴᱤᱡ ᱥᱩᱠ ᱫᱚ ᱟᱞᱟᱫᱟ ᱜᱮ ᱢᱮᱱᱟᱜᱼᱟ,
ᱦᱮᱸ ᱟᱪᱪᱷᱟ ᱜᱚᱝᱠᱮ ᱟᱹᱞᱤᱧ ᱟᱵᱮᱱ ᱱᱤᱭᱟᱹ ᱴᱷᱮᱱ ᱟᱪᱪᱟ ᱜᱚᱢᱠᱮ ᱟᱞᱤᱧ ᱟᱵᱤᱱ ᱢᱤᱫᱴᱤᱡ ᱠᱩᱠᱞᱤᱤᱧ ᱫᱚᱦᱚᱭᱟ ᱢᱟᱱᱮ ᱡᱚᱱᱰᱨᱟ ᱫᱚ ᱜᱚᱴᱟ ᱛᱮᱜᱮ ᱜᱮᱠᱚ ᱫᱟᱜ ᱢᱟᱲᱤᱭᱮᱫ ᱛᱟᱦᱮᱱᱟ ᱥᱮ ᱦᱟᱞᱠᱟ ᱜᱮᱡᱮᱨ ᱵᱟᱲᱟ ᱠᱟᱛᱮᱫ
ᱟᱹᱰᱤ ᱡᱚᱛᱷᱟᱛ ᱠᱩᱠᱞᱤ ᱵᱮᱱ ᱫᱚᱦᱚ ᱠᱮᱫᱼᱟ ᱜᱚᱢᱠᱮ ᱟᱹᱞᱤᱧ ᱢᱟ ᱩᱱᱟᱹᱜ ᱱᱤᱛᱚᱜ ᱫᱚ ᱱᱟᱦᱟᱜ ᱵᱟᱟᱹᱞᱤᱧ ᱵᱟᱲᱟᱭᱟ ᱵᱟᱝᱠᱷᱟᱱ ᱡᱟᱦᱟᱸ ᱛᱤᱱᱟᱹᱜ ᱞᱤᱧ ᱧᱮᱞ ᱟᱠᱟᱫ ᱟᱹᱞᱤᱧᱟᱜ ᱢᱮᱫ ᱛᱮ ᱥᱮ ᱡᱟᱦᱟᱸ ᱛᱤᱱᱟᱹᱜ ᱞᱧ ᱟᱸᱡᱚᱢ ᱟᱠᱟᱱᱟᱫᱼᱟ
ᱡᱚᱸᱰᱨᱟ ᱫᱚ ᱢᱟᱲᱟᱝ ᱫᱚ ᱡᱟᱦᱟᱸ ᱫᱟᱨᱮᱱᱟ ᱛᱚ
ᱦᱮᱸ᱾
ᱫᱟᱨᱮ ᱠᱟᱛᱮᱜ ᱵᱚᱱ ᱥᱤᱛᱩᱝ ᱠᱚ ᱧᱟᱢ ᱵᱟᱲᱟ ᱠᱮᱫᱟ ᱨᱚᱦᱚᱲ ᱱᱟ ᱯᱷᱚᱴ ᱠᱮᱫᱟ ᱵᱚᱱ, ᱯᱷᱚᱴ ᱠᱟᱛᱮᱜ ᱚᱱᱟ ᱡᱟᱦᱟᱸ ᱥᱟᱹᱣᱲ ᱛᱮᱫ ᱵᱚᱱ ᱢᱮᱛᱟᱜ ᱫᱚ ᱚᱱᱟ ᱥᱟᱹᱣᱰᱤ ᱥᱟᱞᱟ ᱠᱟᱛᱮᱫ
ᱦᱩᱸ᱾
ᱢᱚᱸᱡ ᱥᱟᱺᱦᱤᱡ ᱚᱱᱟ ᱨᱩᱴᱷᱟᱹ ᱥᱤᱛᱩᱝ ᱨᱮᱵᱚᱱ ᱛᱟᱥᱮᱭᱟ, ᱡᱟᱛᱮ ᱟᱞᱚ ᱵᱟᱹᱲᱤᱡᱚᱜᱼᱢᱟ ᱟᱞᱚ ᱢᱚᱱᱫᱮᱜᱼᱢᱟ ᱛᱟᱥᱮ ᱵᱟᱲᱟ ᱠᱟ ᱛᱮᱫ ᱚᱱᱟ ᱟᱨᱚ ᱵᱚᱱ ᱩᱨᱟ᱾ ᱩᱨ ᱫᱚᱵᱮᱱ ᱵᱩᱡᱷᱟᱹᱣ ᱫᱟᱲᱮᱭᱟᱜ ᱠᱟᱱ ᱜᱮᱭᱟ ᱛᱚ ᱡᱟᱦᱟᱸ ᱪᱷᱟᱲᱟᱣ ᱡᱟᱝ ᱦᱩᱸ ᱩᱨ ᱥᱟᱯᱷᱟ ᱠᱟ ᱠᱟᱛᱮᱫ ᱯᱷᱟᱨᱪᱟ ᱠᱟᱛᱮᱫ ᱟᱨᱦᱚᱸ ᱵᱚᱱ ᱛᱟᱥᱮᱭᱟ᱾
ᱦᱩᱸ᱾
ᱛᱟᱥᱮ ᱨᱚᱦᱚᱲ ᱠᱛᱮᱜ ᱡᱚᱠᱷᱚᱱ ᱵᱚᱱ ᱧᱮᱞᱟ ᱯᱩᱨᱟᱹ ᱪᱮᱦᱨᱟ ᱥᱟᱦᱤᱡ ᱨᱚᱦᱚᱲ ᱠᱟᱱᱟ, ᱡᱟᱦᱟᱸ ᱛᱤᱡᱩ ᱠᱚ ᱡᱤᱱᱛᱤ ᱯᱤᱯᱲᱤ ᱠᱚ ᱡᱟᱛᱮ ᱟᱞᱚ ᱠᱚ ᱡᱚᱢ ᱫᱟᱲᱮᱭᱟᱜᱼᱢᱟ ᱚᱱᱟ ᱩᱭᱦᱟᱹᱨ ᱫᱤᱥᱟᱹ ᱠᱟᱛᱮᱜ ᱜᱮ ᱛᱟᱥᱮ ᱫᱚ ᱱᱟᱦᱟᱸᱜ᱾
ᱦᱮᱸ᱾